ᱦᱩᱸ ᱦᱮᱞᱳ
ᱦᱮᱸ ᱟᱸᱡᱚᱢᱚᱜ ᱠᱟᱱᱟ?
ᱦᱮᱸ ᱟᱸᱡᱚᱢᱚᱜ
ᱥᱟᱹᱜᱩᱱ ᱥᱮᱛᱟᱜ
ᱟᱸ ᱪᱮᱜ ᱞᱮᱠᱟ ᱱᱟᱯᱟᱭ ᱵᱟᱲᱟ ᱜᱮᱭᱟ ᱵᱤᱱ ᱥᱮ ᱵᱟᱝ?
ᱦᱮᱸ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ ᱟᱫᱚ ᱟᱢᱜᱮ ᱚᱠᱟ ᱞᱮᱠᱟ?
ᱫᱟᱜ ᱵᱟᱲᱟᱭ ᱟᱭ ᱢᱟᱡᱷᱮ ᱢᱟᱡᱷᱮ ᱾ ᱦᱮ ᱵᱷᱟᱜᱤ ᱜᱮ ᱫᱟᱜ ᱫᱟᱭ ᱟᱨᱠᱤ ᱫᱟᱜ‌
ᱦᱚᱸ ᱱᱚᱛᱮ ᱦᱚᱸ ᱫᱟᱜ ᱫᱟᱭ ᱦᱚᱸᱜ-ᱚᱭ ᱥᱮᱛᱟᱜ ᱵᱮᱲᱟ ᱱᱚᱜ-ᱚᱭ ᱥᱮᱛᱟᱜ ᱟᱠᱚ ᱛᱟᱦᱮᱱᱟ ᱟᱹᱭᱩᱵ ᱧᱤᱫᱟᱹ ᱠᱷᱚᱱ ᱫᱟᱜ ᱛᱟᱦᱮᱱᱟ ᱱᱚᱱᱛᱮ ᱫᱚ ᱫᱚᱢᱮᱜᱮ ᱾
ᱚ ᱾
ᱦᱩᱸ, ᱟᱨ ᱨᱚᱦᱚᱭ ᱠᱚᱫᱚ ᱛᱤᱱᱟᱹᱜ ᱥᱟᱺᱜᱤᱧ ᱢᱟᱲᱟᱝ ᱥᱮᱫ ᱱᱟ?
ᱟᱫᱚ ᱦᱟᱜ ᱜᱷᱩᱴᱩ ᱫᱚ ᱦᱟᱸᱜ ᱵᱟᱠᱤ ᱜᱮᱛᱟ ᱞᱮᱭᱟ ᱟᱣᱨᱤ ᱞᱮ ᱨᱚᱦᱚᱭᱟ ‌᱾ ᱮᱸ ᱜᱷᱩᱴᱩ ᱫᱚ ᱠᱮᱱᱮᱞ ᱫᱟᱜ ᱦᱮᱡ ᱞᱮᱱᱠᱷᱟᱱ ᱦᱟᱸᱜ ᱛᱷᱚᱲᱟ ᱜᱟᱱ ᱞᱮ ᱨᱚᱦᱚᱭᱟ ᱦᱟᱜ ᱵᱟᱠᱷᱟᱱ ᱫᱚ ᱵᱟᱞᱮ ᱨᱚᱦᱚᱭ ᱫᱟᱲᱮᱭᱟᱜ-ᱟ ᱾
ᱟᱪᱪᱷᱟ ᱟᱪᱪᱷᱟ ᱛᱟᱦᱚᱞᱮ ᱚᱱᱛᱮ ᱫᱚ ᱠᱮᱱᱮᱞ ᱦᱮᱸ ᱠᱮᱱᱮᱞ ᱵᱷᱚᱨᱥᱟ ᱛᱟᱦᱚᱞᱮ ᱟᱹᱰᱤ ᱡᱳᱨ ᱚᱱᱛᱮ ᱫᱚ ᱵᱟᱝ? ᱟᱨ ᱦᱩᱭᱩᱜ ᱠᱟᱱᱟ ᱥᱮᱨᱢᱟ ᱡᱟᱹᱲᱤ᱾
ᱚ ᱛᱟᱦᱞᱮ ᱠᱷᱟᱱ ᱥᱮᱨᱢᱟ ᱡᱟᱹᱲᱤ ᱜᱮ ᱛᱟᱦᱚᱞᱮ ᱡᱩᱫᱤ ᱥᱮᱨᱢᱟ ᱡᱟᱹᱲᱤ ᱫᱟᱜ ᱵᱟᱭ ᱦᱩᱭ ᱞᱮᱱᱠᱷᱟᱱ ᱢᱟᱛᱚ ᱵᱟᱝᱯᱮ ᱨᱚᱦᱚᱭ ᱫᱟᱲᱮᱜ-ᱟ ᱥᱮ ᱪᱮᱫ ᱞᱮᱠᱟ?
ᱦᱮᱸ ᱟᱞᱮ ᱛᱚ ᱨᱚᱦᱚᱭ ᱯᱩᱨᱟᱹᱣ ᱠᱟᱜ-ᱟ ᱞᱮ ᱦᱩᱭᱱᱟ ᱫᱚᱥ ᱫᱤᱱ ᱞᱮᱠᱟ ᱫᱚᱥ ᱮᱜᱟᱨᱚ ᱫᱤᱱ ᱞᱮᱠᱟ ᱾ ᱟᱞᱮ ᱚᱱᱛᱮ ᱫᱚᱞᱮ ᱨᱚᱦᱚᱭ ᱯᱩᱨᱟᱹᱣ ᱠᱟᱜ-ᱟ ᱞᱮ ᱾
ᱦᱳᱭ ᱛᱚ ᱾ ᱟᱨᱠᱤ ᱢᱟᱲᱟᱝ ᱠᱷᱚᱱᱟᱜ ᱜᱮ ᱛᱟᱦᱞᱮ ᱚᱱᱠᱟ ᱫᱟᱜ ᱠᱚᱫᱚ ᱥᱮᱨᱢᱟ ᱡᱟᱹᱲᱤ ᱠᱚᱫᱚ ᱦᱩᱭ ᱠᱟᱱ ᱛᱟᱦᱮᱸᱜ ᱾
ᱦᱮᱸ ᱟᱞᱮ ᱱᱚᱛᱮ ᱫᱚ ᱚᱱᱟ ᱤᱭᱟᱹ ᱢᱮᱱᱟᱜ-ᱟ ᱛᱚ ᱢᱤᱱᱤ ᱠᱚ ᱟᱫᱚ ᱟᱯᱱᱟᱨ ᱠᱚᱣᱟᱜ ᱢᱤᱱᱤ ᱢᱮᱱᱟᱜ-ᱟ ᱟᱫᱚ ᱚᱱᱟ ᱛᱮ ᱫᱚᱞᱮ ᱨᱚᱦᱚᱭ ᱯᱩᱨᱟᱹᱣ ᱠᱟᱜ-ᱟ ᱟᱞᱮ ᱫᱚ ᱾
ᱟᱪᱪᱷᱟ ᱾ ᱚᱱᱟ ᱠᱚᱫᱚ ᱚᱱᱟ ᱦᱚᱸ ᱜᱟᱱᱚᱜ ᱠᱟᱱ ᱜᱮ ᱱᱮᱛᱟᱨ ᱢᱟ ᱟᱫᱚ ᱱᱟᱣᱟ ᱱᱟᱣᱟ ᱤᱭᱟᱹ ᱠᱚ ᱢᱚᱴᱚᱨ ᱠᱚ ᱛᱩᱫ ᱠᱟᱜ-ᱟ ᱦᱟᱸᱜ ᱾ ᱫᱟᱜ ᱨᱟᱠᱟᱵ ᱠᱟᱛᱮᱜ ᱦᱩᱲᱩ ᱪᱟᱥ ᱠᱚᱦᱚᱸ ᱦᱩᱭᱩᱜ ᱠᱟᱱᱟ ᱾ ᱟᱞᱮ ᱥᱮᱫ ᱫᱚ ᱦᱟᱸᱜ ᱚᱱᱠᱟ ᱫᱚ ᱵᱟᱝ ᱛᱚᱵᱮ ᱦᱟᱸᱜ ᱢᱟᱱᱮ ᱟᱫᱚ ᱟᱞᱮ ᱫᱚ ᱠᱟᱹᱴᱤᱡ ᱡᱷᱟᱹᱞ ᱧᱚᱜ ᱜᱮᱭᱟᱞᱮ ᱛᱚ ᱟᱫᱚ ᱚᱱᱟᱛᱮ ᱠᱮᱱᱮᱞ ᱢᱮᱱᱟᱜ ᱟᱠᱟᱫᱟ ᱚᱱᱟ ᱠᱮᱱᱮᱞ ᱫᱟᱜ ᱛᱮᱜᱮ ᱦᱟᱸᱜ ᱞᱮ ᱨᱚᱦᱚᱭᱟ ᱾ ᱟᱫᱚ ᱡᱟᱦᱟᱸ ᱦᱟᱱᱟ ᱵᱟᱹᱭᱦᱟᱹᱲ ᱦᱟᱸᱜ ᱚᱱᱟ ᱵᱟᱹᱭᱦᱟᱹᱲ ᱫᱚ ᱦᱟᱸᱜ ᱫᱟᱜ ᱞᱮᱠᱷᱟᱡ ᱥᱮᱨᱢᱟ ᱫᱟᱜ ᱞᱮᱠᱷᱟᱡ ᱜᱮ ᱦᱟᱸᱜ ᱫᱟᱜ ᱛᱚᱸᱵᱟ ᱜᱚᱫᱚᱜ-ᱟ ᱾ ᱵᱟᱨ ᱯᱮ ᱫᱷᱟᱣ ᱫᱟᱜ ᱞᱮᱠᱷᱟᱡ ᱜᱮ ᱦᱟᱸᱜ ᱫᱟᱜ ᱛᱚᱸᱵᱟ ᱜᱚᱫᱚᱜ-ᱟ ᱚᱱᱟ ᱠᱚᱫᱚ ᱦᱮᱸ ᱟᱫᱚ ᱚᱱᱟ ᱜᱚᱴᱟ ᱨᱮᱱᱟᱜ ᱦᱟᱸᱜ ᱫᱟᱜ ᱦᱟᱸᱜ ᱚᱸᱰᱮ ᱥᱮᱱ ᱠᱟᱛᱮ ᱚᱸᱰᱮ ᱡᱟᱣᱨᱟᱜ ᱟᱥᱮ ᱢᱮᱱᱛᱮ ᱦᱟᱸᱜ ᱫᱟᱜᱚᱜ-ᱟ ᱚᱱᱟ ᱠᱚᱫᱚ, ᱟᱫᱚ ᱚᱱᱟ ᱠᱚᱨᱮ ᱫᱚᱞᱮ ᱨᱚᱦᱚᱭ ᱥᱟᱹᱛ ᱜᱚᱫ ᱟᱠᱟᱫᱟ ᱾
ᱦᱩᱸ ᱾
ᱦᱮᱸ ᱢᱤᱫᱵᱟᱨ ᱦᱟᱸᱜ ᱵᱟᱹᱠᱤ ᱢᱮᱱᱟᱜ ᱟᱠᱟᱫ ᱛᱟᱠᱚᱣᱟ ᱦᱚᱲᱟᱜ ᱵᱟᱠᱷᱟᱱ ᱫᱚᱠᱚ ᱨᱚᱦᱚᱭ ᱥᱟᱹᱛ ᱜᱟᱫ ᱟᱠᱟᱫ ᱞᱮᱠᱟ ᱾ ᱟᱨ ᱱᱤᱛ ᱫᱚ ᱦᱟᱸᱜ ᱱᱚᱣᱟ ᱤᱭᱟᱹ ᱞᱟᱹᱜᱤᱫ ᱜᱷᱩᱴᱩ ᱞᱟᱹᱜᱤᱫ ᱛᱮ ᱦᱟᱸᱜ ᱠᱚ ᱛᱚᱞᱟ ᱠᱚ ᱜᱤᱰᱤ ᱵᱟᱲᱟ ᱟᱠᱟᱫᱟ ᱟᱨ ᱫᱚᱦᱲᱟ᱾ ᱮᱠᱷᱟᱱ ᱠᱮᱱᱮᱞ ᱫᱟᱜ ᱟᱛᱮ ᱨᱚᱦᱚᱭ ᱛᱚ ᱟᱫᱚ ᱫᱚᱲᱦᱟ ᱛᱚᱞᱟ ᱠᱚ ᱜᱤᱲᱤᱭᱮᱜ-ᱟ ᱦᱟᱸᱜ ᱾
ᱟᱪᱪᱷᱟ ᱟᱪᱪᱷᱟ ᱢᱟᱱᱮ ᱢᱤᱫ ᱡᱚᱦᱚᱜ ᱯᱮ ᱜᱤᱰᱤ ᱟᱠᱟᱜ-ᱟ ᱛᱚᱞᱟ ᱟᱨᱦᱚᱸ ᱢᱟᱱᱮ ᱢᱤᱫ ᱥᱟᱶᱛᱮ ᱫᱚ ᱵᱟᱯᱮ ᱜᱤᱰᱤᱭᱟ ᱛᱚᱞᱟ ᱠᱚᱫᱚ?
ᱦᱳᱭ ᱢᱟᱱᱮ ᱦᱟᱸᱜ ᱠᱮᱱᱮᱞ ᱫᱟᱜ ᱦᱟᱸᱜ ᱵᱷᱚᱨᱥᱟ ᱛᱚ ᱠᱷᱟᱱ ᱟᱨ ᱱᱚᱝᱠᱟ ᱨᱚᱯᱚᱲ ᱨᱮ ᱦᱟᱸᱜ ᱛᱚᱞᱟ ᱜᱤᱲᱤ ᱞᱮᱠᱷᱟᱱ ᱦᱟᱸᱜ ᱫᱤᱱ ᱜᱮ ᱫᱟᱜ ᱤᱫᱤᱭᱟᱭ ᱫᱟᱜ ᱤᱫᱤᱭᱟᱭ ᱼᱼ ᱟᱨ ᱫᱤᱱᱮ ᱫᱟᱜ ᱤᱫᱤᱭᱟᱜ ᱠᱟᱱᱟᱭ ᱛᱚ ᱾ ᱢᱟᱱᱮ ᱛᱚᱞᱟ ᱦᱩᱲᱩ ᱠᱚ ᱦᱟᱸᱜ ᱡᱟᱦᱟᱸ ᱤᱛᱟᱹ ᱵᱚᱱ ᱮᱨ ᱠᱟᱜ-ᱟ ᱥᱮ ᱚᱱᱟ ᱠᱚᱦᱟᱸᱜ ᱫᱟᱲ ᱨᱟᱠᱟᱵ ᱠᱷᱟᱱ ᱢᱟ ᱦᱟᱸᱜ ᱟᱨᱦᱚᱸ ᱪᱮᱬᱮ ᱠᱚᱠᱚ ᱦᱟᱞᱟᱝ ᱪᱟᱵᱟᱭᱟ ᱦᱟᱸᱜ ᱾ ᱮᱱᱠᱷᱟᱹᱱ ᱢᱟ ᱦᱟᱸᱜ ᱵᱟᱝ ᱤᱭᱟᱹᱜ-ᱟ ᱥᱮ ᱢᱟᱱᱮ ᱢᱟᱱᱮ ᱤᱛᱟᱹ ᱠᱚ ᱠᱚᱢᱚᱜ-ᱟ᱾ ᱟᱫᱚ ᱚᱱᱟ ᱪᱤᱠᱟᱹᱛᱮ ᱦᱟᱸᱜ ᱟᱪᱷᱲᱟ ᱫᱚ ᱵᱷᱟᱞᱮ ᱜᱮᱭᱟ ᱛᱚ ᱦᱮᱸ ᱟᱫᱚ ᱦᱟᱸᱜ ᱞᱮ ᱟᱪᱷᱲᱟ ᱠᱟᱫᱟ ᱦᱟᱸᱜ ᱤᱭᱟᱹ ᱞᱟᱹᱜᱤᱫ ᱫᱚ ᱚᱱᱟ ᱜᱷᱩᱴᱩ ᱞᱟᱹᱜᱤᱫ ᱚᱱᱟ ᱫᱟᱜ ᱡᱟᱭᱜᱟ ᱨᱮᱜᱮ
ᱚ
ᱦᱩᱸ
ᱦᱚᱸ ᱟᱫᱚ ᱟᱞᱮ ᱱᱚᱛᱮ ᱫᱚ ᱚᱱᱮ ᱚᱱᱠᱟ ᱤᱭᱟᱹ ᱪᱮᱫ ᱠᱚ ᱢᱮᱛᱟᱜ-ᱟ ᱢᱤᱫ ᱥᱟᱶᱛᱮ ᱜᱮ ᱛᱚᱞᱟ ᱫᱚᱞᱮ ᱜᱤᱰᱤ ᱞᱮᱫ-ᱟ ᱟᱫᱚ ᱚᱱᱟ ᱨᱳᱦᱤᱱᱤ ᱯᱚᱨᱚᱵᱽ ᱠᱚ ᱯᱟᱨᱚᱢᱮᱱᱟ ᱥᱮ ᱨᱳᱦᱤᱱᱤᱢ ᱵᱟᱲᱟᱭᱟ ᱥᱮ
ᱦᱩᱸ ᱦᱩᱸ ᱦᱩᱸ
ᱛᱚᱠᱷᱚᱱ ᱚᱠᱛᱚ ᱨᱮ ᱟᱞᱮ ᱫᱚ ᱛᱚᱞᱟ ᱠᱚᱞᱮ ᱜᱤᱰᱤ ᱠᱟᱜ-ᱟ ᱜᱤᱰᱤ ᱠᱟᱛᱮ ᱟᱫᱚ ᱛᱚ ᱦᱟᱨᱟ ᱧᱚᱜ ᱮᱱᱟᱛᱚ ᱟᱫᱚ ᱩᱱᱫᱤᱱ ᱦᱚᱸ ᱳᱭᱮᱴ ᱵᱟᱝ ᱜᱟᱱᱚᱜ ᱠᱟᱱᱟ ᱡᱮ ᱫᱟᱜ ᱡᱟᱹᱲᱤ ᱵᱟᱝ ᱡᱟᱹᱲᱤ ᱟᱫᱚ ᱚᱯᱮᱠᱷᱟ ᱮ ᱵᱚᱨᱥᱟ ᱨᱮᱱᱟᱜ ᱚᱱᱠᱟ ᱮᱠᱷᱚᱱᱮ ᱧᱮᱞ ᱠᱟᱜ ᱵᱟᱝ ᱮ ᱡᱟᱹᱲᱤᱭᱟᱜ-ᱟ ᱛᱚ ᱱᱤᱡᱮᱨ ᱠᱚᱣᱟᱜ ᱫᱚ ᱢᱤᱱᱤ ᱢᱮᱱᱟᱜ-ᱟ ᱢᱤᱱᱤ ᱞᱮ ᱪᱟᱹᱞᱩ ᱠᱮᱜ-ᱟ ᱟᱞᱮ ᱚᱱᱛᱮ ᱫᱚ ᱚᱱᱠᱟ ᱢᱟᱱᱮ ᱱᱟᱥᱮ ᱫᱟᱜ ᱛᱮᱜᱮ ᱢᱚᱴᱟ ᱢᱩᱴᱤ ᱫᱟᱜ ᱫᱚ ᱤᱭᱟᱹ ᱟ ᱟᱨᱠᱤ
ᱦᱚᱭ
ᱛᱤᱸᱜᱩᱱᱟ
ᱟᱞᱮ ᱱᱚᱛᱮ ᱨᱮᱦᱚᱸ ᱵᱟᱞᱤᱛᱚ ᱵᱟᱞᱤ ᱦᱟᱥᱟ᱾ ᱢᱟᱱᱮ ᱢᱟᱱᱮ ᱤᱱᱟ ᱱᱚᱣᱟ ᱠᱚᱛᱮ ᱫᱚ ᱫᱟᱜ ᱵᱟᱲᱟ ᱠᱮᱫᱟᱭ ᱢᱟᱱᱮ ᱢᱮᱱ ᱜᱷᱟᱹᱲᱤ ᱫᱚ ᱦᱟᱸᱜ ᱴᱷᱤᱠ ᱜᱮ ᱧᱮᱞᱮᱱᱟ ᱦᱟᱸᱜ ᱵᱟᱹᱫᱽ ᱨᱮ ᱫᱟᱜ ᱫᱟᱜ ᱛᱟᱦᱮᱸ ᱠᱟᱱᱟ ᱛᱮᱦᱮᱧ ᱜᱮ ᱱᱚᱜ-ᱚᱭ ᱧᱮᱞ ᱫᱚ ᱫᱟᱜ ᱢᱟ ᱟᱸᱡᱮᱫ ᱪᱟᱵᱟ ᱟᱠᱟᱱᱟ᱾
ᱦᱮᱸ ᱵᱟᱞᱤ ᱦᱟᱥᱟ ᱨᱮ ᱫᱟᱜ ᱫᱚᱢᱮ ᱴᱟᱱᱚᱜᱟᱭ ᱛᱚ
ᱦᱮᱸ ᱟᱫᱚ ᱟᱞᱮ ᱦᱚᱸ ᱦᱮᱸ ᱢᱟ ᱞᱟᱹᱭᱵᱮᱱ
ᱞᱟᱹᱭᱫᱟᱹᱧ ᱵᱟᱞᱤ ᱦᱟᱥᱟ ᱫᱚ ᱫᱚᱢᱮ ᱫᱟᱜ ᱮ ᱴᱟᱱᱟᱣᱟᱭ ᱛᱚ ᱦᱮᱸ ᱵᱟᱝ ᱢᱤᱫ ᱜᱷᱟᱹᱲᱤ ᱜᱮᱢ ᱧᱮᱞᱟ, ᱥᱯᱚᱡ ᱥᱯᱚᱡ ᱴᱷᱤᱠ ᱜᱮ ᱟᱡ ᱛᱮᱜᱮ ᱪᱟᱵᱟᱜᱼᱟ᱾
ᱦᱮᱸ᱾ ᱚᱱᱟ ᱛᱮ ᱢᱟᱱᱮ ᱚᱱᱮ ᱵᱟᱹᱭᱦᱟᱹᱲ ᱠᱚᱫᱚ ᱦᱟᱸᱜ ᱫᱟᱜ ᱵᱮᱥ ᱛᱟᱦᱮᱱᱟ ᱛᱚ᱿ ᱚᱱᱟᱛᱮ ᱚᱱᱟ ᱡᱟ ᱞᱤᱸᱜᱤᱭ ᱮᱱᱟ ᱞᱤᱸᱜᱤᱭ ᱮᱱᱟ᱾ ᱟᱨ ᱵᱟᱠᱷᱟᱡᱽ ᱫᱚ ᱡᱟᱦᱟᱸ ᱛᱷᱚᱢᱵᱟ ᱠᱚᱜᱼᱟ, ᱱᱤᱛᱚᱜ ᱫᱚ ᱜᱷᱚᱨ ᱦᱚ ᱪᱚᱣᱟᱭ ᱛᱮᱦᱮᱧ ᱦᱚᱭᱛᱚᱢ ᱧᱮᱞ ᱠᱮᱫᱟ᱾ ᱜᱟᱯᱟ ᱠᱷᱟᱱ ᱜᱮ ᱡᱷᱚᱛᱚ ᱟᱫ ᱪᱟᱵᱟ ᱟᱠᱟᱱᱟ᱾
ᱦᱮᱸ, ᱦᱩᱸ᱾
ᱛᱟᱦᱮ ᱮᱛᱚ ᱪᱮᱫ ᱠᱟ ᱵᱤᱞᱟᱛ ᱫᱤᱥᱚᱢ ᱥᱮ ᱪᱮᱫᱠᱟ ᱵᱤᱨ ᱫᱤᱥᱚᱢ?
ᱵᱤᱞᱟᱹᱛ ᱦᱚᱸ ᱞᱮᱟᱹᱭ ᱵᱟᱝ ᱜᱟᱱᱚᱜᱼᱟ ᱟᱨ ᱵᱤᱨ ᱦᱚᱸ ᱞᱟᱹᱭ ᱦᱚᱸ ᱵᱟᱝ ᱜᱟᱱᱚᱜᱼᱟ᱾ ᱢᱟᱱᱮ ᱟᱞᱮ ᱫᱚ ᱡᱚᱝᱞᱟ ᱦᱚᱸ ᱵᱟᱝ ᱠᱚ ᱞᱟᱹᱭᱮᱫ ᱞᱮᱭᱟ ᱟᱨ ᱯᱤᱞᱟᱹ ᱦᱚᱸ ᱵᱟᱝ ᱠᱚ ᱞᱮᱭᱟ, ᱛᱟᱞᱟᱢᱟᱞᱟ ᱨᱮ ᱢᱮᱱᱟᱜ ᱞᱮᱭᱟ ᱟᱨᱠᱤ ᱦᱮᱸ᱾
ᱢᱟᱱᱮ ᱵᱤᱨ ᱦᱚᱸ ᱚᱫᱷᱮᱠ ᱠᱚ ᱯᱟᱲᱟᱣᱟ ᱟᱨ ᱚᱱᱠᱟ ᱤᱭᱟᱹ ᱠᱚᱦᱚᱸ ᱢᱟᱱᱮ ᱵᱤᱞᱟᱛ ᱠᱚᱦᱚᱸ ᱚᱫᱷᱮᱠ
ᱦᱳᱭ, ᱦᱳᱭ, ᱮᱠᱟᱞ ᱵᱤᱨ ᱛᱮ ᱮᱠᱫᱚᱢ ᱚᱲᱟᱜ ᱥᱩᱨ ᱠᱷᱚᱱᱟᱜ ᱜᱮ ᱢᱮᱱᱟ ᱜᱮᱱᱟᱜ ᱛᱟᱞᱮᱭᱟ᱾ ᱫᱟᱜ ᱨᱮᱱᱟᱜ ᱦᱚᱸ ᱥᱚᱢᱚᱥᱥᱟ ᱫᱚ ᱵᱟᱹᱱᱩᱜᱼᱟ, ᱞᱮᱱ ᱛᱮᱫ ᱫᱚ ᱦᱮᱸ᱾ ᱚᱱᱠᱟ ᱜᱟᱰᱟ ᱢᱩᱰᱩ ᱡᱚᱛᱚ ᱜᱮ ᱢᱮᱱᱟᱜᱼᱟ᱾ ᱵᱟᱸᱫ ᱢᱮᱱᱟᱜᱼᱟ, ᱜᱟᱰᱟ ᱢᱮᱱᱟᱜᱼᱟ, ᱯᱩᱠᱷᱚᱨᱤ ᱦᱚᱸ ᱢᱮᱱᱟᱜᱼᱟ, ᱟᱨᱢᱤᱱᱤ ᱦᱚᱸ ᱢᱮᱱᱟᱜᱼᱟ᱾ ᱦᱚᱸ ᱱᱚᱱᱛᱮ ᱵᱤᱨ ᱦᱚᱸ ᱚᱲᱟᱜ ᱥᱩᱨ ᱠᱷᱚᱱᱟᱜ ᱜᱮ ᱵᱤᱨ ᱟᱫᱚ ᱚᱠᱟᱢ ᱞᱟᱹᱭᱟ ᱦᱮᱸ ᱥᱮ ᱚᱠᱚᱭ ᱥᱩᱫᱩ ᱧᱮᱞ ᱢᱮ ᱵᱤᱞᱟᱹᱛ ᱤᱭᱟᱹ ᱠᱟᱱᱟ ᱠᱚ ᱵᱟᱝᱞᱟ ᱫᱤᱥᱚᱢ ᱠᱚᱫᱚ, ᱠᱤᱱᱛᱩ ᱵᱤᱨ ᱨᱮ ᱢᱮᱱᱟᱜ ᱛᱟᱠᱚ ᱨᱮᱦᱚᱸ ᱮᱱᱠᱷᱟᱱ ᱫᱟᱜ ᱨᱮᱱᱟᱜ ᱥᱩᱵᱤᱫᱷᱟ ᱵᱟᱹᱱᱩᱜᱼᱟ ᱦᱮ ᱵᱟᱝ?
ᱦᱮᱸ, ᱦᱮᱸ, ᱦᱩᱸ᱾ ᱦᱳᱭ ᱵᱤᱨ ᱛᱟᱦᱮᱸᱞᱱᱠᱷᱟᱱ ᱢᱟᱛᱚ ᱦᱟᱸᱜ ᱡᱟᱦᱟᱸᱛᱤᱱᱟᱹᱜ ᱵᱤᱨ ᱜᱩᱲᱤᱭᱮᱱ ᱫᱟᱜ ᱦᱟᱸᱜ ᱚᱱᱟ ᱢᱟᱛᱚ ᱡᱚ ᱦᱟᱸᱜ ᱤᱭᱟᱹ ᱥᱮᱫ ᱜᱮ ᱦᱤᱡᱩᱜᱼᱟ ᱡᱟᱦᱟᱸ ᱥᱮᱫ ᱦᱜ ᱱᱟᱢᱥᱟᱭ ᱜᱮᱭᱟ ᱦᱟᱸᱜ ᱫᱚᱛᱟᱨ ᱜᱮᱭᱟ ᱚᱱᱛᱮ ᱠᱷᱟᱡ ᱵᱤᱲᱟ. ᱢ ᱜᱮᱭᱟ ᱥᱮ
ᱦᱳᱭ ᱟᱫᱚ ᱟᱞᱮ ᱚᱱᱛᱮ ᱫᱚ ᱚᱻ ᱢᱟᱱᱮ ᱵᱟᱹᱫᱽ ᱠᱚᱫᱚ ᱢᱟᱱᱮ ᱪᱮᱫ ᱞᱮᱠᱟ? ᱦᱮᱸ ᱢᱟᱱᱮ ᱩᱱᱟᱹᱜ ᱛᱚ ᱵᱟᱝ ᱞᱮᱵᱮᱞ ᱜᱮᱭᱟ ᱦᱮᱸᱥᱮ ᱥᱩᱨᱪᱷᱟ. ᱯᱩ-ᱥᱩᱨᱪᱷᱟ. ᱯᱩ ᱡᱚᱛᱚ ᱢᱮᱥᱟ ᱠᱟᱛᱮ ᱜᱮ ᱢᱮᱱᱟᱜᱼᱟ ᱟᱫᱚ ᱚᱱᱛᱮ
ᱟᱞᱮ ᱱᱚᱛᱮ ᱦᱚᱸ ᱚᱱᱠᱟᱟᱜ ᱜᱮ ᱦᱜ ᱮᱱᱚᱢ ᱫᱚ ᱵᱟᱝ ᱞᱮᱵᱮᱞ ᱜᱮᱭᱟ᱾ ᱵᱤᱞᱟᱹᱛ ᱥᱮᱫ ᱡᱮᱢᱚᱱᱮ ᱢᱤᱫ ᱱᱚᱛᱮ ᱠᱷᱚᱱᱟᱜᱮᱢ ᱠᱚᱭᱚᱜ ᱞᱮᱠᱟ ᱦᱟᱱᱟᱢᱩᱪᱟ. ᱫ ᱞᱮᱵᱮᱞ ᱜᱮᱢ ᱧᱮᱞ ᱧᱟᱢᱟ ᱟᱲᱮ ᱦᱚᱸ ᱥᱚᱢᱟᱱ ᱜᱮᱢ ᱧᱟᱢᱟ ᱵᱟᱹᱫᱽ ᱦᱚᱸ ᱥᱚᱢᱟᱱ ᱜᱮᱢ ᱧᱟᱢᱟ ᱱᱚᱝᱠᱟ ᱮᱠᱫᱚᱢ ᱵᱟᱝ ᱜᱮ ᱱᱚᱰᱮ ᱢᱚᱥᱟᱲᱤ ᱢᱮᱱᱟᱜ ᱠᱷᱟᱱ ᱱᱚᱛᱮ ᱟᱹᱰᱤ ᱞᱚᱛᱟ ᱱᱮᱛᱟᱨ ᱨᱮ ᱟᱹᱰᱤ ᱩᱞ
ᱦᱮᱸ
ᱪᱮᱫ ᱦᱚᱸ ᱵᱟᱝ ᱟᱸᱡᱚᱢ ᱴᱷᱤᱠᱟᱹᱜ ᱠᱟᱱᱟ
ᱟᱞᱮ ᱛᱚ ᱚᱱᱠᱟ ᱜᱮ ᱟᱫᱚ ᱡᱚᱛᱚ ᱠᱤᱪᱩ ᱱᱚᱛᱮ ᱫᱚ ᱢᱟᱱᱮ ᱪᱟᱥ ᱦᱚᱸ ᱠᱤᱱᱛᱩ ᱡᱚᱛᱚ ᱠᱤᱪᱷᱩ ᱞᱮ ᱪᱟᱥ ᱪᱮᱫ ᱡᱮ ᱪᱟᱥ ᱵᱟᱝ ᱦᱩᱭᱩᱜᱼᱟ ᱵᱟᱝ ᱞᱟᱹᱭ ᱜᱟᱱᱚᱜᱼᱟᱯᱚᱱ ᱪᱟᱥ ᱠᱚᱫᱚ ᱪᱮᱫ ᱦᱳᱲᱳ ᱵᱟᱝ ᱦᱳᱲᱳ ᱵᱮᱜᱚᱨ ᱪᱮᱫ ᱠᱚ ᱪᱟᱥ ᱦᱩᱭᱩᱜ ᱜᱮᱭᱟ ᱟᱨ
ᱦᱳᱲᱳ ᱡᱮᱢᱚᱱ ᱱᱤᱛ ᱦᱟᱸᱜ ᱱᱤᱛ ᱢᱟᱜ ᱦᱳᱲᱳ ᱡᱚᱜᱼᱟ ᱱᱤᱭᱟᱹ ᱦᱳᱲᱳ ᱠᱚ ᱚᱱᱠᱟ ᱨᱟᱠᱟᱵ ᱪᱟᱵᱟ ᱠᱟᱛᱮ ᱟ ᱩᱱᱠᱩ ᱩᱱᱟᱹᱜ ᱥᱤᱛᱩᱝ ᱦᱳᱲᱳ ᱫᱚᱦᱜ ᱵᱟᱞᱮ ᱫᱚᱦᱚᱭᱟ ᱟᱞᱮ ᱫᱚ ᱦᱟᱸᱜ ᱟᱞᱮ ᱫᱚ ᱦᱟᱸᱜ ᱵᱟᱞᱮ ᱫᱚᱦᱚᱭᱟ ᱤᱱᱟᱹ ᱯᱚᱨᱮ ᱫᱚ ᱦᱟᱱᱮ ᱛᱩᱲᱤ ᱠᱷᱚᱥᱞᱟ ᱢᱮᱱᱟᱜ ᱟᱠᱟᱜ-ᱟ ᱛᱚ
ᱦᱮᱸ
ᱦᱮᱸ ᱛᱩᱲᱤ ᱯᱷᱚᱥᱞᱟ ᱤᱱᱟᱹᱯᱚᱨ ᱡᱷᱤᱸᱜᱟᱹ ᱯᱚᱴᱚᱞ ᱦᱟᱸᱜ ᱥᱚᱵᱽᱡᱤ ᱠᱚᱫᱚ ᱠᱚ ᱪᱟᱥ ᱵᱟᱲᱟᱭᱟ ᱦᱟᱸᱜ ᱡᱷᱤᱸᱜᱟᱹ, ᱯᱚᱴᱚᱞ, ᱠᱟᱨᱞᱟ ᱛᱟᱯᱚᱨ ᱚᱠᱚᱭ ᱠᱚᱫᱚ ᱡᱚᱱᱰᱨᱟ ᱠᱚᱠᱚ ᱪᱟᱥ ᱜᱮᱭᱟ ᱦᱟᱸᱜ ᱛᱟᱯᱚᱨ ᱦᱟᱸᱜ ᱟᱞᱮ ᱱᱤᱛᱚᱜ ᱫᱚ ᱚᱱᱠᱟ ᱪᱟᱥ ᱠᱚᱫᱚ ᱚᱱ ᱜᱮ ᱫᱟᱲᱭᱟᱜ ᱫᱚ ᱦᱮᱸᱥᱮ
ᱱᱟᱦᱟᱜ ᱚᱠᱛᱚᱮ ᱪᱮᱫ ᱠᱚᱯᱮ ᱪᱟᱥ ᱟᱠᱟᱫᱟ ᱢᱟᱱᱮ ᱱᱚᱜ ᱚᱭ ᱱᱟᱦᱟᱜ ᱫᱤᱱ ᱨᱮ?
ᱥᱚᱵᱡᱤ ᱠᱚᱫᱚ ᱚᱱᱠᱟᱱᱟᱜ ᱫᱚ ᱪᱮᱫ ᱦᱚᱸ ᱵᱟᱝ ᱚᱲᱟᱜ ᱡᱚᱢ ᱵᱟ ᱦᱮᱸ ᱢᱤᱫ ᱵᱟᱨ ᱵᱟᱲᱜᱮ ᱠᱚ ᱚᱲᱟᱜ ᱵᱟᱲᱜᱮ ᱠᱚᱨᱮ ᱛᱚ ᱚᱱᱟ ᱤᱭᱟᱹ ᱤᱭᱟᱹ ᱞᱟᱜᱟᱣ ᱦᱩᱭᱠᱟᱱᱟ ᱦᱟᱸᱜ ᱱᱤᱛ ᱫᱚ ᱵᱮᱸᱜᱟᱲ ᱢᱮᱱᱟᱜ ᱟᱠᱟᱫᱟ ᱟᱨ ᱴᱟᱢᱟᱴᱩᱨ ᱜᱮ ᱢᱮᱱᱟᱜ ᱵᱷᱤᱱᱰᱤ ᱠᱚ ᱢᱟ. ᱨᱤᱪ ᱠᱚ ᱢᱮᱱᱟᱜ ᱟᱠᱟᱫᱟ ᱟᱨ ᱦᱚᱛᱚᱫ ᱠᱚ ᱦᱟᱸᱜ ᱦᱚᱛᱚᱫ ᱡᱷᱟᱛᱟ ᱠᱚ ᱟᱨᱠᱤ ᱦᱮᱱᱟᱜ ᱟᱠᱟᱫᱟ ᱦᱮᱸᱥᱮ ᱤᱱᱟᱹᱥᱮ ᱠᱤᱱᱛᱩ ᱵᱮᱥᱤ ᱫᱚ ᱵᱟᱝᱜᱮ ᱡᱮᱛᱮ ᱚᱲᱟᱜ ᱡᱚᱢ ᱞᱮᱠᱟ ᱛᱟᱦᱮᱱ ᱢᱟ
ᱦᱮᱸ
ᱵᱟᱝ ᱟᱸᱡᱚᱢ ᱴᱷᱤᱠᱟᱹᱜ ᱠᱟᱱᱟ ᱾
ᱟᱫᱚ ᱟᱞᱮ ᱚᱱᱛᱮ ᱫᱚ ᱦᱟᱸᱜ ᱠᱤᱪᱷᱩᱠ ᱨᱚᱦᱚᱭ ᱵᱚᱞᱛᱮ ᱟᱞᱮ-ᱟᱞᱮ ᱫᱚ ᱠᱷᱨᱤᱧ ᱦᱚᱸᱞᱮ ᱟᱹᱨᱤᱧᱟᱛᱚ ᱱᱚᱣᱟ ᱠᱚᱫᱚ ᱾ ᱱᱤᱭᱟᱹ ᱜᱷᱟᱹᱲᱤᱡ ᱫᱚ ᱟᱞᱮ ᱞᱮ ᱨᱚᱦᱚᱭ ᱠᱟᱜᱼᱟ ᱚᱱᱠᱟ ᱵᱚᱨᱵᱳᱴᱤ, ᱥᱚᱥ ᱦᱮᱸᱛᱟᱯᱚᱨᱮ ᱯᱚᱴᱚᱞ, ᱡᱷᱤᱸᱜᱟᱹ᱾ ᱞᱮ ᱨᱚᱦᱚᱭ ᱠᱟᱜᱼᱟ ᱟᱨ ᱠᱟᱨᱞᱟ ᱦᱮᱸᱥᱮ ᱾ ᱚᱱᱟ ᱛᱮᱞᱮ ᱟᱠᱷᱨᱤᱧᱟ ᱟᱨᱠᱤ ᱾ ᱡᱟᱹᱥᱛᱤ ᱠᱟᱛᱮᱜ ᱜᱮᱞᱮ ᱨᱚᱦᱚᱭ ᱠᱟᱜᱼᱟ ᱫᱟᱢ ᱦᱚᱸ ᱟᱹᱰᱤ ᱡᱟᱹᱥᱛᱤ ᱟᱠᱟᱱᱟ ᱱᱤᱭᱟᱹ ᱡᱚᱠᱷᱚᱡ ᱫᱚ ᱦᱮᱸ ᱾
ᱦᱮᱸ ᱫᱟᱢ, ᱫᱟᱢ ᱠᱚᱫᱚ ᱟᱹᱰᱤ ᱡᱛᱮ ᱠᱟᱨᱚᱱ, ᱛᱚ ᱚᱱᱟᱜ ᱥᱚᱵᱡᱤ ᱠᱚ ᱱᱟᱜ ᱪᱟᱦᱤᱫᱟ ᱫᱚ ᱱᱤᱛᱚᱜ ᱫᱚ, ᱠᱟᱹᱴᱤᱡ ᱠᱚᱢᱚᱜ ᱟᱥᱮ ᱦᱟᱸᱜ ᱮᱠᱷᱚᱱ ᱛᱳᱢᱟᱨ ᱪᱟᱥ ᱠᱟᱹᱢᱤ ᱨᱮ ᱡᱚᱛᱚ ᱦᱟᱸᱜ ᱡᱚᱯᱲᱟᱣ ᱢᱮᱱᱟᱜ ᱟᱠᱟᱜ ᱠᱚᱣᱟ ᱦᱟᱸᱜ ᱾ ᱟᱨ ᱥᱚᱵᱽᱡᱤ ᱠᱚᱫᱚ ᱦᱟᱸᱜ ᱟᱹᱰᱤ ᱠᱚᱢ ᱠᱚ ᱪᱟᱥ ᱮᱫᱟ ᱦᱟᱸᱜ ᱛᱟᱞᱦᱮ ᱤᱱᱠᱟᱹ ᱜᱮᱪᱚᱝ ᱥᱩᱵᱡᱤ ᱠᱚ ᱨᱮᱱᱟᱜ ᱫᱟᱢ ᱠᱚ ᱛᱷᱚᱲᱟ ᱨᱟᱠᱟᱵ ᱜᱚᱫᱚᱜ ᱠᱟᱱᱟ
ᱦᱮᱸ ᱟᱹᱰᱤ ᱟᱹᱰᱤ ᱨᱟᱠᱟᱵ ᱟᱠᱟᱱᱟ ᱦᱚᱞᱟ ᱦᱚᱞᱟ ᱜᱮ, ᱚᱲᱟᱜ ᱥᱮᱫ ᱯᱷᱳᱱ ᱦᱳᱭ ᱞᱮᱱᱟ ᱚᱲᱟᱜ ᱨᱮᱠᱚ ᱞᱟᱹᱭᱮᱜᱼᱟ ᱡᱮ ᱚᱱᱟ, ᱠᱟᱱᱟ ᱚ ᱠᱟᱞᱞᱟ ᱠᱟᱞᱞᱟ ᱥᱮ ᱠᱚ ᱢᱮᱛᱟᱜᱼᱟ ᱟᱯᱮ ᱚᱱᱛᱮ ᱫᱚ ᱾ ᱠᱟᱞᱞᱟ ᱠᱚ ᱢᱮᱛᱟᱜᱼᱟ ᱟᱞᱮ ᱚᱱᱛᱮ ᱫᱚ ᱦᱳᱭ ᱦᱳᱭ ᱚᱱᱟ, ᱠᱟᱞᱞᱟ ᱦᱟᱸᱜ ᱦᱚᱞᱟ ᱦᱚᱞᱟ ᱠᱚ ᱟᱹᱠᱷᱨᱤᱧ ᱠᱟᱜᱼᱟ ᱦᱚᱞᱟ ᱫᱚ ᱦᱩᱭᱩᱜ ᱠᱟᱱᱟ ᱥᱟᱲᱮ ᱪᱷᱚ ᱦᱟᱡᱟᱨ ᱴᱟᱠᱟ ᱨᱮᱱᱟᱜ ᱠᱚ ᱟᱠᱷᱨᱤᱧ ᱠᱟᱜᱼᱟ ᱦᱚᱞᱟᱜᱮ ᱾ ᱟᱞᱮ ᱯᱟᱹᱭᱠᱷᱟᱹᱨᱤ ᱞᱮ ᱟᱹᱠᱷᱨᱤᱧᱟ ᱛᱚ ᱾
ᱟᱪᱪᱷᱟ ᱾
ᱢᱟᱱᱮ ᱟᱞᱮ ᱫᱚ ᱦᱳᱭ ᱫᱩᱲᱩᱵ ᱠᱟᱛᱮᱫ ᱫᱚ ᱵᱟᱝᱞᱮ ᱟᱹᱠᱷᱨᱤᱧᱟ ᱟᱞᱮ ᱫᱚ ᱚᱱᱠᱟᱞᱮ ᱟᱹᱠᱷᱨᱤᱧ ᱤᱭᱟᱹ ᱵᱚᱥᱛᱟ ᱵᱚᱥᱛᱟ ᱞᱮ ᱟᱠᱷᱨᱤᱧᱟ ᱟᱨ ᱤᱫᱤᱭᱟᱠᱚ ᱤᱭᱟᱹᱛᱮᱫ ᱜᱟᱲᱤ ᱟᱛᱮᱫ ᱾
ᱦᱮᱸ ᱾ ᱠᱚᱢ ᱦᱮᱸ
ᱦᱮᱸ
ᱦᱮ ᱢᱟ ᱞᱟᱹᱭ ᱵᱤᱱ
ᱚ ᱞᱟᱹᱭ ᱦᱩᱭᱩᱜ ᱠᱟᱱᱟ ᱡᱮ ᱱᱚᱜᱼᱚᱭ, ᱡᱚᱫᱤ ᱟᱵᱚ ᱫᱚ ᱥᱟᱱᱛᱟᱲ ᱫᱚ ᱪᱮᱫᱞᱮᱠᱟ ᱪᱟᱥ ᱠᱚ ᱡᱩᱫᱤᱢ ᱜᱟᱱᱟ ᱵᱟᱝ, ᱛᱚ ᱚᱲᱟᱜ ᱨᱮᱜᱮ ᱟᱢ ᱫᱚ ᱯᱩᱭᱥᱟᱹ ᱫᱚ ᱟᱹᱰᱤ ᱟᱢᱫᱟᱢ ᱧᱟᱢᱟ ᱟᱫᱚ ᱱᱤᱡᱮᱨᱟᱜ, ᱡᱤᱱᱤᱥ ᱵᱟᱢ ᱪᱟᱥ ᱠᱟᱛᱮ ᱟᱢᱫᱚ ᱦᱟᱱᱮ ᱤᱭᱟᱹ ᱠᱚᱢ ᱪᱟᱜᱼᱟ ᱪᱮᱫ ᱠᱚ ᱢᱮᱛᱟᱜᱼᱟ ᱠᱟᱹᱢᱤ ᱠᱟᱹᱥᱱᱤᱢ ᱪᱟᱞᱟᱜᱼᱟ ᱾ ᱥᱮ ᱫᱚᱨᱠᱟᱨᱟ ᱠᱟᱹᱢᱤ ᱠᱟᱹᱥᱱᱤ ᱯᱚᱭᱥᱟ ᱟᱨᱡᱟᱹᱣ ᱞᱟᱹᱜᱤᱫ ᱾ ᱟᱫᱚ ᱢᱤᱫ ᱥᱚᱢᱚᱭ ᱜᱮ ᱟᱨᱡᱟᱣ ᱢᱮᱥᱮ ᱟᱨᱡᱟᱣ ᱠᱟᱛᱮ ᱚᱸᱰᱮ ᱠᱷᱚᱱᱟᱜ ᱜᱮ ᱚᱱᱟ, ᱟᱨ ᱱᱤᱡᱮᱨᱟᱜ ᱤᱭᱟᱹ ᱠᱚ ᱪᱟᱥ ᱟᱨᱚᱢᱵᱷᱚᱭ ᱢᱮ ᱦᱮᱸ ᱵᱟᱝ ᱛᱟᱨᱯᱚᱨ ᱠᱚᱢ ᱠᱚᱢ ᱡᱩᱫᱤᱢ ᱡᱮᱫᱟ ᱰᱮᱞᱤ ᱡᱩᱫᱤᱢ ᱠᱟᱹᱢᱤ ᱠᱷᱟᱱ ᱰᱮᱞᱤ ᱠᱟᱹᱢᱤ ᱠᱟᱛᱮ ᱛᱚ ᱟᱨ ᱢᱤᱫ ᱜᱮ ᱵᱟᱝ ᱪᱟᱥ ᱥᱚᱝᱥᱟᱨ ᱫᱚ ᱵᱟᱝ ᱾
ᱦᱮ ᱚᱱᱟ ᱫᱚ ᱦᱟᱸᱜ ᱢᱤᱫ ᱥᱚᱢᱚᱭ ᱜᱮ ᱦᱟᱸᱜ ᱤᱭᱟᱹ ᱫᱟᱲᱮᱭᱟᱜᱼᱟᱢ ᱪᱟᱞᱟᱣ ᱫᱟᱲᱮᱭᱟᱜᱼᱟᱢ ᱾ ᱡᱚᱠᱷᱚᱱ ᱜᱮ ᱦᱟᱸᱜ ᱯᱷᱟᱸᱠᱟ ᱛᱟᱦᱮᱱ ᱟᱪ ᱟᱨ ᱡᱩᱫᱤ ᱟᱵᱚ ᱦᱮᱸ,
ᱟᱱᱮ ᱠᱟᱛᱷᱟ ᱠᱟᱛᱷᱟ ᱫᱚ ᱠᱟᱛᱷᱟ ᱫᱚ ᱦᱩᱭᱩᱜ ᱠᱟᱱᱟ ᱢᱮᱱ
ᱩᱱᱠᱩ ᱢᱟ ᱦᱟᱸᱜ ᱠᱟᱹᱢᱤ ᱫᱚ ᱯᱟᱲᱟᱣ ᱟᱠᱚ ᱜᱮᱭᱟ ᱦᱟᱸᱜ ᱮᱚᱱ ᱡᱚᱛᱚ ᱦᱚᱲ ᱢᱟ ᱦᱟᱸᱜ ᱥᱚᱢᱟᱱ ᱢᱟ ᱵᱟᱝᱵᱚ ᱢᱮᱱᱟᱜ ᱵᱚᱱᱟ ᱾ ᱠᱚᱢ ᱵᱮᱥᱤ ᱢᱟ ᱡᱚᱛᱚᱜᱮ, ᱦᱮᱸ ᱪᱟᱸᱫᱳ ᱵᱚᱸᱜᱟ ᱢᱟ ᱚᱱᱠᱟ ᱦᱟᱸᱜ ᱵᱟᱭ ᱠᱩᱞ ᱠᱟᱜ ᱵᱚᱱᱟᱭ ᱡᱮ ᱟᱢ ᱦᱚᱸ ᱱᱤᱱᱟᱹᱜ ᱵᱷᱟᱜ ᱛᱟᱢ ᱟᱢ ᱦᱚᱸ ᱩᱱᱟᱹᱜ ᱵᱷᱟᱜ ᱛᱟᱢ ᱛᱟᱢ ᱾ ᱟᱯᱮ ᱫᱚ ᱡᱚᱛᱚ ᱦᱚᱲ ᱜᱮ ᱚᱠᱚᱭ ᱠᱚᱢ ᱵᱤᱥᱤ ᱦᱩᱰᱤᱧ ᱢᱟ ᱦᱚᱸ ᱢᱮᱱᱟᱜ ᱟᱠᱟᱫ ᱠᱚᱜᱮᱭᱟ ᱾
ᱦᱮᱸ ᱠᱟᱛᱷᱟ ᱫᱚ ᱦᱩᱭᱩᱜ ᱠᱟᱱᱟ ᱪᱮᱫ ᱞᱮᱠᱟ ᱡᱩᱫᱤ ᱵᱚᱱ ᱧᱮᱞᱟ ᱢᱟᱱᱮ ᱠᱟᱹᱢᱤ ᱫᱚ ᱛᱤᱱᱟᱹᱜ ᱮᱢ ᱠᱟᱹᱢᱤᱭᱟ ᱡᱮᱫ ᱫᱤᱱ ᱫᱟᱲᱮ ᱛᱟᱦᱮᱱ ᱛᱟᱢᱟ ᱛᱮᱫ ᱫᱤᱱ ᱜᱮᱥᱮ ᱟᱢ ᱫᱚ ᱚᱱᱟ ᱩᱱᱫᱤᱱᱮᱢ ᱠᱟᱹᱢᱤ ᱨᱮᱱᱟᱜ ᱮᱢ ᱪᱮᱥᱴᱟᱭᱟ ᱥᱮ ᱤᱧ ᱢᱤᱫ ᱫᱷᱟᱣ ᱠᱟᱹᱢᱤᱛᱮ ᱡᱮ ᱤᱧᱟᱹᱜ ᱯᱚᱭᱥᱟᱧ ᱟᱨᱟᱣ ᱛᱮ ᱛᱟᱨᱯᱚᱨᱮ ᱤᱧ ᱫᱚ ᱚᱲᱟᱜ ᱠᱚᱨᱮᱱᱟᱜ ᱡᱟᱦᱟᱸ ᱴᱩᱠᱩᱱ ᱢᱮᱱᱟᱜᱼᱟ ᱚᱱᱟ ᱠᱚ ᱢᱟᱱᱮ ᱵᱮᱯᱟᱨᱤᱭᱟᱹᱧ ᱵᱟᱝᱠᱷᱟᱱ ᱚᱱᱠᱟᱱᱟᱜ ᱨᱚᱦᱚᱭᱟᱹᱧ ᱤᱭᱟᱹ ᱠᱚ ᱡᱟᱦᱟᱸ ᱠᱚ ᱢᱮᱛᱟᱜ ᱠᱟᱱᱟ
ᱦᱮᱸ
ᱱᱮᱛ ᱫᱚ ᱫᱚᱠᱟᱱ ᱵᱤᱡᱱᱮᱥ ᱛᱚᱠᱚ ᱥᱮ ᱦᱮᱸ ᱵᱟᱝ? ᱧᱮᱞ ᱞᱮᱠᱷᱟᱱ ᱟᱹᱰᱤ ᱠᱤᱪᱷᱩ ᱵᱤᱡᱱᱮᱥ ᱪᱟᱞᱟᱜ ᱠᱟᱱᱟ᱾ ᱚᱱᱠᱟᱱᱟᱜ ᱠᱟᱹᱢᱤ ᱨᱮᱦᱚᱸᱵᱚᱱ ᱡᱚᱯᱲᱟᱣ ᱫᱟᱲᱮᱭᱟᱜᱼᱟ ᱦᱮᱸᱥᱮ ᱵᱟᱝ ᱾
ᱦᱮᱸ ᱾
ᱦᱮᱞᱳ, ᱚᱱᱠᱟᱱᱟᱜ ᱨᱮ ᱡᱚᱯᱲᱟᱣ ᱩᱪᱤᱛ ᱠᱟᱱᱟ ᱟᱵᱚ ᱚᱱᱛᱮ ᱫᱚ ᱦᱟᱱᱮ ᱵᱟᱦᱨᱮ ᱫᱤᱥᱚᱢ ᱠᱟᱹᱢᱤ ᱠᱚ ᱪᱟᱞᱟᱜ ᱠᱟᱱᱟ ᱦᱮᱸ ᱥᱮ ᱾
ᱦᱮᱸ ᱵᱟᱦᱨᱮ ᱫᱚ ᱟᱹᱰᱤ ᱥᱟᱺᱜᱤᱧ ᱠᱚ ᱪᱟᱞᱟᱣ ᱟᱠᱟᱱ ᱜᱮᱭᱟ ᱵᱟᱝ ᱫᱚ ᱵᱟᱝ ᱾ ᱫᱢᱩᱱᱮ ᱠᱚᱞᱟ ᱜᱷᱟᱴ ᱚᱱᱮ ᱦᱟᱣᱲᱟ ᱫᱷᱟᱨᱮ ᱠᱚ ᱪᱟᱞᱟᱣ ᱟᱠᱟᱱᱟ ᱾ ᱤᱱᱟᱹᱯᱚᱨ ᱟᱨᱚ ᱥᱚᱢᱜᱤᱧ ᱠᱚ ᱪᱟᱞᱟᱣ ᱠᱟᱱᱟ ᱵᱮᱝᱞᱳᱨ ᱠᱚ ᱪᱟᱞᱟᱣ ᱠᱟᱱᱟ ᱾
ᱦᱩᱸ ᱾
ᱫᱟᱨᱡᱤᱞᱤᱝ ᱠᱚ ᱪᱞᱟᱣ ᱠᱟᱱᱟ ᱾
ᱦᱮᱸ, ‌ ᱯᱟᱛᱚ ᱠᱟᱹᱢᱤᱭᱟ ᱠᱟᱹᱢᱤ ᱱᱟ ᱫᱚᱨᱠᱟᱨᱟ ᱚᱵᱚᱥᱳᱭ ᱠᱤᱱᱛᱩ ᱮᱱᱠᱷᱟᱱ ᱱᱚᱣᱟ ᱫᱚ ᱵᱟᱝ ᱡᱮ ᱟᱯᱮ ᱚᱱᱟ ᱪᱮᱫ ᱠᱚ ᱢᱮᱛᱟᱜ ᱠᱟᱱᱟ! ᱚᱱᱟ ᱚᱠᱛᱚ ᱨᱮ ᱟᱢ ᱠᱟᱹᱢᱤ ᱫᱚ ᱫᱚᱨᱠᱟᱨᱚᱜ ᱚᱠᱚᱭ ᱵᱟᱭ ᱫᱚᱨᱠᱟᱨᱟ ᱫᱚᱨᱠᱟᱨ ᱜᱮᱭᱟ ᱾ ᱟᱢ ᱫᱚ ᱡᱟᱦᱟᱸ ᱩᱰᱩᱝ ᱫᱚᱨᱠᱟᱨᱟ ᱚᱱᱟ ᱯᱚᱨᱮ ᱦᱮᱡ ᱠᱟᱛᱮ ᱟᱢ ᱱᱟᱱᱟᱦᱩᱱᱟᱹ ᱵᱤᱡᱽᱱᱮᱥ ᱟᱨᱟᱢᱵᱷᱚᱭ ᱢᱮᱥᱮ ᱦᱮᱸ ᱵᱟᱝ ᱾ ᱟᱵᱚ ᱫᱚᱵᱚᱱ ᱞᱟᱡᱟᱜ ᱟᱥᱮ ᱥᱟᱱᱛᱟᱲ ᱫᱚ ᱚᱱᱟ ᱫᱚ ᱢᱤᱫᱴᱟᱝ ᱟᱵᱚᱣᱟᱜ ᱟᱹᱰᱤ ᱢᱟᱨᱟᱝ ᱥᱚᱢᱚᱥᱟ ᱠᱟᱱᱟ ᱾